ᱦᱟᱞᱚ
ᱦᱮᱸ ᱦᱮᱞᱚ ᱜᱚᱝᱠᱮ ᱟᱸᱡᱚᱢᱚᱜ ᱠᱟᱱᱟ ᱥᱮ
ᱦᱮᱸ ᱜᱚᱝᱠᱮ ᱟᱸᱡᱚᱢᱚᱜ ᱠᱟᱱ ᱜᱮᱭᱟ
ᱟᱸ ᱦᱚᱭ ᱪᱮᱫ ᱞᱮᱠᱟ ᱡᱳᱨ ᱧᱳᱜ ᱟᱸᱡᱳᱢᱚᱜ ᱠᱟᱱᱟ ᱥᱮ ᱟᱥᱛᱮ ᱧᱚᱜ
ᱦᱮᱸ ᱡᱳᱨ ᱜᱮ ᱟᱸᱡᱚᱢᱚᱜ ᱠᱟᱱ ᱜᱮᱭᱟ ᱟᱠᱷᱟᱱ ᱨᱚᱲ ᱫᱚ
ᱟᱪᱪᱷᱟ ᱟᱪᱪᱷᱟ
ᱛᱟᱦᱚᱞᱮ ᱪᱮᱫ ᱠᱚ ᱵᱤᱱ ᱪᱤᱠᱟᱹᱭ ᱮᱫᱟ
ᱟᱸ ᱪᱤᱠᱟ. ᱦᱚᱸ ᱵᱟᱝ-ᱟ ᱦᱚᱸᱜᱼᱚᱭ ᱜᱤᱛᱤᱡ ᱦᱩᱭ ᱟᱠᱟᱱᱟ
ᱚᱻ... ᱡᱚᱢ ᱵᱟᱲᱟ ᱠᱚᱫᱚ ᱟᱠᱷᱟᱱ ᱦᱩᱭ ᱮᱱᱟ ᱥᱮ ᱟᱹᱣᱨᱤ
ᱦᱮᱸ ᱜᱚᱝᱠᱮ ᱦᱩᱭ ᱟᱠᱟᱱᱟ ᱜᱤ ᱠᱟᱹᱴᱤᱡ ᱞᱟᱦᱟ ᱜᱮᱞᱤᱧ ᱡᱚᱢ ᱠᱮᱫᱟ
ᱚ
ᱦᱚᱭ ᱛᱟᱦᱚᱞᱮ ᱚᱱᱛᱮ ᱫᱚ ᱪᱮᱫ ᱞᱮᱠᱟ ᱦᱩᱭᱩᱜ ᱠᱟᱱᱟ ᱪᱟᱥ ᱵᱟᱲᱟ ᱠᱚ
ᱦᱟᱸᱜ ᱠᱷᱟᱱ ᱪᱟᱥ-ᱵᱟᱥ ᱠᱚᱫᱚ ᱦᱟᱸᱜ ᱠᱷᱟᱱ ᱱᱚᱜᱼᱚᱭ ᱫᱟᱜ ᱠᱮᱫᱟᱭ ᱫᱟᱜ ᱡᱟᱹᱲᱤ ᱦᱩᱭ ᱮᱱᱟ ᱟᱠᱷᱟᱱ..... ᱵᱟᱨ ᱯᱮ ᱫᱤᱱ ᱞᱟᱦᱟ ᱨᱮ ᱜᱮ
ᱦᱩᱸ
ᱤᱛᱟᱹ ᱫᱚ ᱮᱨ ᱦᱩᱭ ᱟᱠᱟᱱ ᱜᱮᱭᱟ ᱱᱚᱸᱰᱮ ᱟᱠᱷᱟᱱ ᱡᱟᱦᱟᱸ ᱦᱩᱲᱩ ᱤᱛᱟᱹ ᱫᱚ ᱚᱱᱟ ᱪᱮᱫ ᱪᱤᱠᱟ. ᱜ ᱠᱟᱱᱟ ᱟᱠᱷᱟᱱ ᱥᱤᱛᱩᱝ ᱢᱟᱭ ᱥᱤᱛᱩᱝ ᱮᱫᱟ ᱡᱟᱥᱛᱤ ᱜᱮ
ᱟᱠᱷᱟᱱ ᱚᱱᱛᱮ ᱫᱚ ᱛᱟᱦᱮᱞᱮ ᱚᱠᱟ ᱞᱮᱠᱟ
ᱦᱩᱸ ᱜᱚᱝᱠᱮ ᱱᱚᱛᱮ ᱦᱚᱸ ᱚᱱᱠᱟ ᱜᱮ ᱱᱤᱛᱚᱜ ᱫᱚ ᱥᱤᱛᱩᱝ ᱫᱟᱭ ᱱᱚᱛᱮ ᱫᱟᱜ ᱦᱚᱸ ᱱᱤᱛᱚᱜ ᱫᱚ ᱵᱟᱭ ᱫᱟᱜ ᱮᱫᱟ
ᱦᱩᱸ
ᱛᱟᱦᱚᱞᱮ ᱛᱚᱞᱟ ᱠᱚᱦᱚᱸ ᱟᱹᱣᱨᱤ ᱜᱤᱰᱤ ᱦᱩᱭᱩᱜᱼᱟ ᱟᱫᱚ ᱟᱥᱟᱲ ᱵᱚᱸᱜᱟ ᱛᱚ ᱟᱥᱟᱲ ᱵᱚᱸᱜᱟ ᱠᱚ ᱞᱟᱹᱭ ᱦᱚᱪᱚ ᱟᱠᱟᱫᱟ ᱢᱮᱱᱠᱷᱟᱱ ᱟᱥᱟᱲ ᱵᱚᱸᱜᱟ ᱫᱚ ᱵᱟᱭ ᱫᱟᱜ ᱮᱫᱟ ᱥᱤᱛᱩᱝ ᱮᱫᱟᱭ ᱡᱟᱹᱥᱛᱤ
ᱦᱚᱭ ᱟᱫᱚ ᱦᱟᱸᱜ ᱠᱷᱟᱱ ᱱᱚᱜᱼᱚᱭ ᱵᱚᱱ ᱧᱮᱞ ᱫᱟᱲᱮᱭᱟᱜ ᱠᱟᱱ ᱜᱮᱭᱟ ᱦᱟᱸᱜ ᱟᱠᱷᱟᱱ ᱫᱟᱜ ᱫᱟᱜ ᱤᱭᱟᱹ ᱨᱮ ᱫᱚ ᱡᱟᱦᱟ ᱨᱤᱛᱩ ᱨᱮᱫᱚ ᱦᱟᱸᱜ ᱠᱷᱟᱱ ᱵᱟᱭ ᱫᱟᱜ ᱟᱵᱚᱱ ᱠᱟᱱ ᱜᱮᱭᱟ ᱥᱮ
ᱦᱚᱭ
ᱫᱟᱜ ᱨᱤᱛᱩ ᱠᱚᱨᱮᱜ ᱟᱠᱷᱟᱱ ᱢᱟ ᱡᱚᱠᱷᱚᱱ ᱱᱚᱣᱟ ᱟᱥᱟᱲ ᱵᱚᱸᱜᱟ ᱨᱮᱱᱟᱜ ᱧᱩᱛᱩᱢ ᱫᱚ ᱟᱠᱷᱟᱱ ᱚᱱᱟ ᱡᱟᱦᱟᱸ ᱧᱮᱞ ᱮᱫᱟ ᱵᱚᱱ ᱧᱮᱞ ᱫᱟᱲᱮᱭᱟᱜ ᱠᱟᱱ ᱜᱮᱭᱟᱵᱚᱱ ᱟᱥᱟᱲ ᱵᱚᱸᱜᱟ ᱫᱟᱜ ᱠᱷᱟᱱ ᱵᱟᱭ ᱫᱟᱜ ᱮᱫᱟ ᱥᱤᱛᱩᱝ ᱮᱫᱟᱭ
ᱦᱟᱸᱜ ᱠᱷᱟᱱ ᱵᱚᱱ ᱟᱸ ᱵᱷᱟᱫᱚᱨ ᱫᱟᱸᱥᱟᱭ ᱥᱮ ᱦᱟᱸᱜ ᱠᱷᱟᱱ ᱵᱚᱱ ᱧᱮᱞᱟ ᱩᱱᱟᱜ ᱦᱟᱸᱜ ᱠᱷᱟᱱᱮ ᱫᱟᱜ ᱜᱚᱫ ᱠᱟᱜᱼᱟ ᱛᱟᱦᱞᱮ ᱦᱟᱸᱜ ᱠᱷᱟᱱ ᱜᱚᱝᱠᱮ ᱛᱟᱦᱚᱞᱮ ᱟᱹᱵᱤᱱ ᱫᱚ ᱦᱟᱸᱜ ᱠᱷᱟᱱ ᱚᱠᱟᱴᱟᱜ ᱫᱤᱥᱚᱢ ᱨᱮᱱ ᱠᱟᱱᱟᱵᱤᱱ?
ᱟᱹᱞᱤᱧ ᱦᱩᱭᱩᱜ ᱠᱟᱱᱟ ᱟᱹᱞᱤᱧ ᱫᱚ ᱵᱤᱨ ᱫᱤᱥᱚᱢ ᱜᱮ᱾
ᱚ ᱟᱪᱪᱷᱟ ᱟᱪᱪᱷᱟ᱾ ᱛᱟᱦᱚᱞᱮ ᱜᱚᱝᱠᱮ ᱟᱸᱜ ᱠᱷᱟᱱ ᱢᱤᱫᱴᱟᱝ ᱠᱩᱠᱞᱤ ᱞᱤᱧ ᱠᱩᱞᱤᱭᱮᱜ ᱵᱤᱱᱟ?
ᱦᱮᱸ ᱞᱟᱹᱭᱵᱤᱱ
ᱛᱟᱦᱚᱞᱮ ᱦᱟᱸᱜ ᱠᱷᱟᱱ ᱡᱚ ᱵᱤᱞᱤ ᱠᱚᱫᱚ ᱦᱟᱸᱜ ᱠᱷᱟᱱ ᱪᱮᱜ ᱠᱚ ᱧᱟᱢᱚᱜ ᱜᱮᱭᱟ ᱦᱟᱸᱜ ᱠᱷᱟᱱ ᱫᱤᱥᱚᱢ ᱨᱮ ᱠᱟᱴᱤᱡ ᱞᱟᱹᱭ ᱵᱤᱱ ᱥᱮ?
ᱦᱮᱸ ᱱᱚᱛᱮ ᱢᱟᱱᱮ ᱪᱮᱫ ᱞᱮᱠᱟᱱᱟᱜᱼᱼ ᱡᱚ ᱵᱮᱱ ᱟᱸᱡᱚᱢᱟ ᱮᱢᱱᱤ ᱨᱟᱱ ᱠᱚᱨᱮᱱᱟᱜ ᱥᱮ ᱡᱚᱢ ᱧᱩ ᱞᱟᱹᱜᱤᱫ?
ᱦᱟᱸᱜ ᱠᱷᱟᱱ ᱱᱚᱣᱟ ᱵᱟᱨ ᱟᱻ ᱵᱟᱨ ᱨᱚᱠᱚᱢᱟᱜ ᱜᱮ ᱦᱟᱸᱜ ᱠᱷᱟᱱ ᱞᱟᱹᱭ ᱵᱤᱱ ᱟᱹᱵᱤᱱ ᱦᱮᱸ
ᱦᱳᱭ
ᱟᱸᱜ ᱦᱮᱸ
ᱛᱚ ᱱᱚᱛᱮ ᱫᱚ ᱡᱚᱢ ᱞᱟᱹᱜᱤᱫ ᱫᱚ ᱧᱟᱢᱚᱜ ᱠᱟᱱᱴᱷᱟᱲ ᱩᱞᱼᱼ ᱠᱷᱮᱡᱩᱨ ᱛᱟᱞᱮ ᱦᱮᱸᱥᱮ ᱵᱟᱨᱩ ᱠᱩᱫᱽ ᱧᱟᱢᱚᱜᱼᱟ᱾
ᱦᱳᱭ
ᱡᱟᱸᱵᱤᱨ ᱠᱚ ᱧᱟᱢᱚᱜᱼᱟ ᱦᱮᱸᱥᱮ ᱟᱨ ᱨᱟᱱ ᱞᱟᱜᱤᱫ ᱫᱚ ᱱᱚᱛᱮ ᱧᱟᱢᱚᱜᱼᱟᱼᱼ
ᱦᱚᱭ
ᱢᱮᱨᱟᱞ ᱧᱟᱢᱚᱜᱼᱟ᱾ ᱨᱚᱞ ᱧᱟᱢᱚᱜᱼᱟ ᱱᱤᱢ ᱡᱚ ᱢᱮᱱᱟᱜᱼᱟ ᱦᱮᱸᱥᱮ ᱛᱟᱯᱚᱨ ᱯᱚᱡᱚᱼᱼ ᱪᱷᱟᱞ ᱢᱮᱱᱟᱜᱼᱟ᱾
ᱦᱮᱻᱻ
ᱟᱨ ᱥᱟᱨᱡᱚᱢ ᱪᱷᱟᱞ᱾
ᱦᱳᱭ ᱦᱚᱭ ᱛᱟᱦᱚᱞᱮ ᱦᱟᱸᱜ ᱠᱷᱟᱱ ᱟᱹᱵᱤᱱ ᱫᱚ ᱡᱟᱦᱟᱸ ᱵᱤᱱ ᱞᱟᱹᱭ ᱠᱮᱫ ᱫᱚ ᱛᱟᱞᱮ ᱫᱚ ᱟᱸᱜ ᱠᱷᱟᱱ ᱟᱨᱚ ᱜᱚᱝᱠᱮ ᱛᱟᱦᱞᱮ ᱚᱠᱟ ᱠᱷᱟᱱᱼᱼ ᱚᱠᱟ ᱨᱤᱛᱩ ᱨᱮ ᱟᱸᱜ ᱠᱷᱟᱱ ᱠᱟᱹᱴᱤᱡ ᱡᱮ ᱠᱟᱴᱤᱡ ᱵᱮᱱ ᱞᱟᱹᱭ ᱠᱮᱠᱷᱟᱱ ᱱᱟᱯᱟᱭ ᱠᱚᱜ ᱫᱚ
ᱟᱪᱪᱷᱟ ᱛᱟᱞᱮ ᱵᱟᱝ?
ᱦᱩᱸ
ᱛᱟᱞᱮ ᱫᱚ ᱦᱩᱭᱩᱜ ᱠᱟᱱᱟᱼᱼ
ᱦᱮ
ᱥᱟᱱ ᱵᱚᱸᱜᱟ ᱥᱮᱜ ᱵᱤᱞᱤᱜᱼᱟ᱾ ᱦᱳᱭᱥᱮ ᱛᱟᱦ ᱱᱤᱛᱚᱜ ᱟᱥᱟᱲ ᱵᱚᱸᱜᱟ ᱦᱚᱸ ᱚᱠᱟ ᱠᱚᱨᱮ ᱫᱚ ᱵᱤᱞᱤ ᱟᱨᱟᱢᱵᱚ ᱠᱟᱱᱟ ᱢᱮᱱᱠᱷᱟᱱᱼᱼ ᱛᱟᱞᱮ ᱫᱚ ᱥᱟᱱ ᱵᱚᱸᱜᱟ ᱜᱮ ᱵᱤᱞᱤᱜᱼᱟ᱾
ᱡᱟᱹᱥᱛᱤ ᱠᱟᱭᱛᱮ᱾
ᱦᱮᱸ ᱥᱟᱱ ᱵᱚᱸᱜᱟ ᱵᱤᱞᱤᱜᱟ ᱦᱳᱭ᱾ ᱟᱨ ᱚᱱᱟ ᱫᱚ ᱚᱱᱮ ᱛᱟᱞᱮ ᱯᱤᱴᱷᱟᱹ ᱵᱤᱱ ᱡᱚᱢ ᱵᱟᱲᱟ ᱠᱟᱜ ᱜᱮᱭᱟ ᱥᱮᱼᱼ
ᱦᱮᱸ ᱛᱟᱞᱮ ᱯᱤᱴᱷᱟᱹ ᱫᱚ ᱟᱸᱜ ᱠᱷᱟᱱ ᱡᱚᱢ ᱵᱟᱲᱟ ᱦᱩᱭ ᱠᱟᱱ ᱜᱮᱭᱟ ᱟᱫᱚ ᱟᱹᱞᱤᱧ ᱟᱜᱼᱼ ᱠᱷᱟᱱ ᱵᱟᱹᱞᱤᱧ ᱵᱟᱲᱟᱭ ᱛᱟᱦᱮᱜᱼᱟ ᱚᱱᱟ ᱫᱚ ᱟᱸᱜ ᱠᱷᱟᱱ ᱟᱹᱞᱤᱧ ᱫᱚᱞᱤᱧ ᱢᱮᱱᱮᱫᱟ ᱵᱟᱨᱚ ᱢᱟᱥ ᱜᱮ ᱟᱸᱜ ᱠᱷᱟᱱ ᱤᱭᱟᱹᱜᱼᱟ᱾
ᱵᱟᱝᱜᱮ ᱜᱚᱝᱠᱮ ᱚᱱᱠᱟ ᱫᱚ ᱵᱟᱝ ᱦᱩᱭᱩᱜᱼᱟ ᱛᱟᱞᱮ ᱫᱚ ᱥᱟᱱ ᱵᱚᱸᱜᱟ ᱜᱮ ᱵᱟᱲᱛᱤ ᱵᱤᱞᱤᱜ-ᱟ᱾
ᱦᱮᱸ
ᱟᱨ ᱚᱱᱟ ᱫᱚ ᱜᱚᱴᱟ ᱫᱚ ᱛᱟᱞᱮ ᱫᱟᱨᱮ ᱵᱟᱝ ᱧᱮᱞᱚᱜᱼᱟ ᱦᱳᱭᱥᱮ ᱚᱱᱟ ᱫᱚ ᱡᱟᱦᱟᱸ ᱚᱱᱠᱟᱱᱟᱜ ᱡᱟᱭᱜᱟ ᱠᱚ ᱛᱟᱦᱮᱱᱟ ᱡᱟᱦᱟᱸ ᱠᱚᱨᱮ ᱠᱚ ᱨᱚᱦᱚᱭ ᱠᱟᱜᱼᱟ ᱚᱱᱟ ᱠᱚᱨᱮ ᱜᱮᱼᱼ ᱛᱟᱞᱮ ᱫᱟᱨᱮ ᱫᱚ ᱵᱤᱥᱤ ᱦᱩᱭᱩᱜᱼᱟ᱾
ᱚ ᱛᱟᱦᱚᱞᱮ ᱜᱚᱝᱠᱮ ᱛᱟᱦᱚᱞᱮ ᱮᱠᱷᱟᱱ ᱛᱟᱞᱮ ᱫᱚᱼᱼ ᱤᱭᱟᱹ ᱠᱟᱛᱮᱫ ᱦᱚᱸ ᱡᱚᱢ ᱜᱟᱱᱚᱜ ᱜᱮᱭᱟ ᱥᱮ ᱠᱷᱟᱱ ᱱᱚᱣᱟ ᱡᱟᱦᱟᱸ ᱵᱮᱨᱮᱞ ᱛᱮ?
ᱦᱮᱸ ᱜᱚᱝᱠᱮ ᱮᱠᱫᱚᱢ ᱮᱠᱫᱚᱢ ᱡᱚᱠᱷᱚᱱ ᱚᱱᱟ ᱡᱟᱞᱮ ᱠᱷᱚᱱ ᱠᱟᱹᱴᱤᱡ ᱢᱟᱨᱮᱜ-ᱟ ᱦᱮᱸᱥᱮ ᱧᱮᱞᱟᱵᱤᱱ ᱟᱹᱵᱤᱱ ᱡᱚᱠᱷᱚᱱ ᱠᱟᱹᱴᱤᱡ ᱦᱮᱸᱫᱮ ᱦᱮᱸᱫᱮ ᱟ ᱚᱱᱮ ᱩᱱᱠᱩ ᱛᱤᱭᱳᱜᱟ ᱦᱮᱸᱥᱮ, ᱛᱤᱭᱳᱜ ᱠᱟᱛᱮ ᱚᱱᱟ ᱢᱟᱜᱽ ᱜᱟᱠᱚ ᱟᱹᱰᱤ ᱪᱮᱦᱨᱟ ᱠᱚ ᱢᱟᱜᱽ ᱟ ᱫᱷᱟᱨᱮ ᱫᱷᱟᱨᱮ ᱛᱮ ᱦᱮᱥ ᱟᱨ ᱢᱟᱜ ᱠᱟᱛᱮᱫ ᱚᱸᱰᱮ ᱠᱷᱚᱱ ᱫᱟᱜ ᱠᱚ ᱧᱩᱭᱟ ᱫᱟᱜ ᱠᱚ ᱧᱩᱭᱟ ᱛᱟᱯᱚᱨ ᱚᱱᱮ ᱵᱷᱤᱛᱤᱨ ᱨᱮ ᱡᱟᱦᱟ ᱢᱤᱫᱴᱟᱱ ᱯᱩᱲ ᱯᱩᱲ ᱥᱟᱥ ᱞᱮᱠᱟ ᱛᱟᱦᱮᱱᱟ ᱦᱮᱸᱥᱮ ᱚᱱᱟ ᱛᱮᱫ ᱠᱚ ᱡᱚᱢᱟ
ᱚ
ᱟᱨ ᱟᱹᱰᱤ ᱥᱮᱫ ᱠᱚ ᱱᱚᱝᱠᱟᱭ ᱜᱮᱭᱟ ᱡᱮ ᱛᱟᱞᱮ ᱫᱟᱨᱮ ᱨᱮ ᱡᱚᱠᱷᱚᱱ ᱛᱟᱞᱮ ᱵᱟᱛ ᱵᱟᱨ ᱨᱚᱠᱚᱢ ᱛᱟᱞᱮ ᱫᱟᱨᱮ ᱢᱮᱱᱟᱜ-ᱟ ᱥᱮ ᱢᱮᱫᱴᱮᱱ ᱫᱚ ᱮᱸᱜᱟ ᱛᱟᱞᱮ ᱫᱟᱨᱮ, ᱢᱮᱫᱴᱮᱱ ᱫᱚ ᱟᱺᱰᱭᱟᱹ ᱛᱟᱞᱮ ᱫᱟᱨᱮ᱾
ᱦᱮᱸ
ᱡᱟᱦᱟᱸ ᱟᱺᱰᱭᱟᱹ ᱛᱟᱞᱮ ᱫᱟᱨᱮ ᱚᱱᱟ ᱠᱷᱚᱱ ᱫᱚ ᱟᱹᱰᱤ ᱦᱚᱲᱜᱤᱧ ᱧᱮᱞ ᱠᱟᱫ ᱠᱚᱣᱟ ᱚᱱᱠᱟᱜᱮ ᱯᱷᱳᱱ ᱠᱚᱨᱮ ᱜᱮ ᱧᱮᱞ ᱵᱟᱲᱟ ᱦᱩᱭ ᱠᱟᱱ ᱜᱮᱭᱟ, ᱡᱮ ᱚᱱᱟ ᱠᱷᱚᱱ ᱫᱚ ᱛᱟᱞᱮᱨ ᱡᱟᱦᱟᱸ ᱨᱟᱥᱟ ᱚᱱᱟᱠᱚ ᱪᱤᱠᱟᱹᱭᱟᱠᱚ ᱚᱱᱟ ᱢᱮᱫᱴᱮᱱ ᱴᱩᱠᱩᱡ ᱨᱮᱠᱚ ᱫᱚᱦᱚ ᱡᱟᱣᱨᱟᱭᱟ, ᱦᱳᱭ ᱥᱮ ᱚᱱᱟ ᱵᱟᱦᱟ ᱜᱮᱫ ᱠᱟᱛᱮ ᱚᱱᱟ ᱠᱚ ᱢᱟᱞᱤ ᱢᱟᱞᱤᱥᱟᱠᱚ ᱠᱟᱴᱤᱡ ᱛᱟᱯᱚᱨᱮ ᱚᱱᱟ ᱴᱩᱠᱩᱡ ᱨᱮᱠᱚ ᱫᱚᱦᱚ ᱠᱟᱜ-ᱟ᱾
ᱦᱮᱸ
ᱛᱟᱞᱦᱮ ᱟᱱ ᱚᱱᱟᱨᱮ ᱵᱟᱦᱟ ᱠᱷᱚᱱ ᱨᱟᱥᱟ ᱡᱚᱨᱚᱜ-ᱟ ᱟᱨ ᱚᱱᱟ ᱠᱚ ᱧᱩᱭᱟ ᱦᱮᱸᱥᱮ, ᱢᱮᱱᱠᱷᱟᱱ ᱚᱱᱟ ᱫᱚ ᱵᱟᱝ ᱴᱷᱤᱠᱟ ᱚᱱᱟ ᱫᱚ ᱵᱩᱵᱩᱞ‌‌ ᱟᱹᱱᱤᱡ-ᱟ᱾
ᱚ ᱟᱪᱪᱷᱟ ᱟᱪᱪᱷᱟ ᱡᱷᱚᱛᱚ ᱜᱮ ᱵᱩ ᱵᱩᱞ ᱟᱱᱤᱡ ᱟ ᱥᱮ ᱮᱠᱷᱟᱱ ᱜᱚᱝᱠᱮ ᱡᱟᱦᱟᱱᱟᱜ ᱮᱱᱠᱷᱟᱱ ᱟᱨᱚ ᱮ ᱡᱟᱦᱟᱸᱱᱟᱜ ᱠᱚ ᱢᱟᱜ ᱜᱮᱭᱟ ᱚᱱᱟ ᱠᱚᱨᱮᱜ ᱡᱟᱦᱟᱸ ᱚᱱᱟ ᱛᱟᱞᱮ ᱛᱟᱹᱲᱤ ᱵᱤᱱ ᱞᱟᱹᱭ ᱚᱪᱚ ᱠᱮᱫ ᱫᱚ
ᱵᱟᱝ ᱜᱮ ᱜᱚᱝᱠᱮ ᱚᱱᱟ ᱛᱟᱞᱮ ᱛᱟᱹᱲᱤ ᱨᱮᱫᱚ ᱪᱮᱫ ᱦᱚᱸ ᱵᱟᱝ ᱠᱚ ᱮᱢᱟᱜ-ᱟ ᱚᱱᱟ ᱛᱟᱞᱮ ᱛᱟᱹᱲᱤ ᱛᱮᱜᱮ ᱵᱩᱵᱩᱜᱩᱞ ᱟᱹᱱᱤᱡᱜ-ᱟ᱾
ᱚ ᱟᱪᱪᱷᱟ ᱟᱪᱪᱷᱟ ᱛᱟᱦᱞᱮ ᱚᱱᱟ ᱠᱚᱫᱚ ᱦᱟᱜ ᱠᱷᱟᱱ ᱟ ᱧᱩ ᱠᱚᱫᱚ ᱠᱷᱟᱱ ᱵᱟᱝ ᱴᱷᱤᱠᱟ ᱚᱱᱟ ᱠᱚᱫᱚ᱾
ᱵᱟᱝ ᱮᱠᱫᱚᱢ ᱜᱮ ᱵᱟᱝ ᱴᱷᱤᱠᱟ ᱚᱱᱟᱛᱮ ᱚᱱᱟ ᱛᱮᱫᱚ ᱵᱩᱵᱩᱞᱟ ᱢᱮᱱᱠᱷᱟᱱ ᱡᱟᱦᱟᱸ ᱛᱟᱞᱮ ᱡᱚ ᱚᱱᱟ ᱛᱮᱫᱚ ᱵᱟᱝ ᱵᱩᱵᱩᱞᱟ ᱚᱱᱟ ᱫᱚ ᱥᱤ ᱛᱩᱝ ᱫᱤᱱ ᱟᱵᱤᱱ ᱡᱚᱢ ᱵᱤᱱ ᱦᱮᱸᱥᱮ
ᱦᱮᱸ
ᱚᱱᱟ ᱫᱚ ᱟᱰᱤ ᱢᱚᱡᱽ ᱵᱩᱡᱷᱟᱹᱜ-ᱟ ᱨᱮᱭᱟᱲ ᱜᱮ ᱵᱩᱡᱷᱟᱹᱜ-ᱟ᱾
ᱚ
ᱦᱳᱭ
ᱟᱪᱪᱷᱟ ᱠᱷᱟᱱ ᱟ ᱜᱚᱝᱠᱮ ᱛᱟᱦᱚᱞᱮ ᱠᱷᱟᱱ ᱟ ᱡᱟᱦᱟᱸ ᱟᱨ ᱪᱮᱜ ᱨᱟᱱ ᱤᱭᱟᱹ ᱡᱚ ᱵᱤᱱ ᱞᱟᱹᱭ ᱠᱮᱫᱟ ᱟᱜ ᱠᱷᱟᱱ ᱟᱨ ᱢᱤᱫ ᱫᱷᱟᱣ ᱞᱟᱹᱭ ᱵᱤᱱ ᱥᱮ
ᱟᱹᱞᱤᱧ ᱞᱤᱧ ᱞᱮᱭ ᱠᱮᱫᱟ ᱢᱮᱨᱟᱞ ᱟᱜ ᱨᱚᱞ ᱟᱨ ᱱᱚᱛᱮ ᱱᱤᱢ ᱡᱚ, ᱯᱚᱡᱚ ᱪᱷᱟᱞ, ᱥᱟᱨᱡᱚᱢ ᱪᱷᱟᱞ,
ᱦᱩ ᱢᱮᱨᱟᱞ ᱡᱟᱦᱟᱸ ᱢᱮᱨᱟᱞ ᱫᱚ ᱵᱟᱝ ᱚᱱᱟ ᱡᱟᱦᱟᱸ ᱱᱚᱣᱟ ᱪᱮᱫ ᱵᱤᱱ ᱞᱟᱹᱭ ᱠᱮᱫᱟ? ᱱᱟᱜ ᱠᱷᱟᱱ ᱟ ᱨᱚᱞ ᱦᱮ ᱨᱚᱞ ᱞ ᱠᱚᱫᱚ ᱟᱜ ᱠᱷᱟᱱ ᱜᱚᱝᱠᱮ ᱠᱷᱟᱱ ᱪᱮᱜᱠᱟ ᱠᱷᱟᱱ ᱪᱮᱜᱠᱟ ᱨᱟᱱ ᱨᱮ ᱞᱟᱜᱟᱜ ᱜᱮᱭᱟ? ᱞᱟᱹᱭ ᱵᱤᱱ ᱥᱮ
ᱦᱳᱭ ᱨᱚᱞ ᱫᱚ ᱚᱱᱟ ᱫᱚ ᱫᱟᱨᱮ ᱫᱚ ᱵᱤᱥᱤ ᱢᱟᱨᱟᱝ ᱫᱚ ᱵᱟᱝ ᱦᱩᱭᱩᱜ-ᱟ ᱢᱮᱱᱠᱷᱟᱱ ᱯᱟᱨ ᱛᱤ ᱢᱟᱨᱟᱝ ᱜᱮ ᱦᱩᱭᱩᱜ-ᱟ ᱦᱳᱭ ᱥᱮ,
ᱦᱮᱸ
ᱚᱱᱟ ᱠᱷᱚᱱ ᱫᱚ ᱡᱟᱹᱥᱛᱤ ᱠᱟᱭ ᱛᱮ ᱰᱟᱹᱨ ᱛᱩᱫ ᱠᱚᱜ-ᱟ ᱟᱨ ᱰᱟᱹᱨ ᱠᱚᱫᱚ ᱟᱹᱰᱤ ᱱᱟᱱᱦᱟ ᱱᱟᱱᱦᱟ ᱦᱩᱭᱩᱜ-ᱟ᱾ ᱦᱮᱸᱥᱮ ᱟᱨ ᱠᱤᱱᱛᱩ ᱚᱱᱟ ᱫᱟᱨᱮ ᱫᱮᱡ ᱵᱟᱝ ᱜᱟᱱᱚᱜ-ᱟ ᱚᱱᱟ ᱡᱟᱦᱟᱸ ᱫᱟᱨᱮ ᱱᱟᱜ ᱰᱟᱹᱨ ᱚᱱᱟ ᱫᱚ ᱟᱰᱤ ᱞᱟᱵᱤᱫ ᱜᱮᱭᱟ ᱢᱤᱫ ᱜᱷᱟᱹᱲᱤᱡ ᱛᱮ ᱨᱟᱹᱯᱩᱫ ᱜᱚᱫᱚᱜ-ᱟ᱾ ᱛᱟᱦᱞᱮ ᱚᱱᱟ ᱫᱚ ᱚᱱᱟ ᱡᱟᱦᱟᱸ ᱨᱚᱞ ᱡᱚ ᱚᱱᱟ ᱫᱚ ᱰᱟᱝ ᱛᱮᱜᱮ ᱠᱚ ᱛᱤᱭᱳᱜᱟ᱾
ᱦᱩᱸ
ᱦᱮᱥᱮ ᱛᱟᱦᱚᱞᱮ ᱛᱤᱭᱳᱜ ᱠᱟᱛᱮᱜ ᱚᱱᱟ ᱠᱟᱹᱴᱤᱡ ᱠᱚ ᱨᱚᱦᱚᱲᱟ ᱨᱚᱦᱚᱲ ᱠᱟᱛᱮ ᱚᱱᱟ ᱠᱚ ᱜᱩᱸᱰᱟᱹᱭᱟ᱾
ᱦᱮᱸ
ᱛᱟᱦᱚᱞᱮ ᱚᱱᱟ ᱫᱚ ᱚᱱᱟ ᱨᱟᱱ ᱠᱚ ᱞᱟᱜᱟᱣᱟ ᱱᱚᱣᱟ ᱠᱚᱨᱮ ᱡᱮᱢᱚᱱ ᱞᱟᱡ ᱦᱟᱹᱥᱩ ᱠᱚ ᱡᱟᱦᱟᱱᱟᱜ ᱡᱚᱢ ᱠᱟᱜᱼᱟ ᱫᱟᱠᱟ ᱠᱚ ᱵᱟᱝ ᱦᱟᱡᱟᱜᱼᱟ ᱩᱱᱹ ᱮᱢ ᱡᱚᱢᱟ ᱦᱮᱸᱥᱮ ᱛᱟᱦᱚᱞᱮ ᱢᱤᱫ ᱜᱷᱟᱹᱲᱤᱡ ᱯᱚᱨᱮ ᱚᱱᱟ ᱦᱟᱡᱟᱣ ᱟᱨᱟᱢᱵᱷᱚᱜᱼᱟ ᱟᱨᱚ ᱠᱷᱩᱜ ᱢᱟᱱᱫᱟ ᱠᱚᱨᱮ ᱦᱚᱸ ᱠᱟᱹᱢᱤ ᱜᱮᱭᱟᱭ᱾
ᱦᱮᱸ
ᱦᱳᱭ ᱥᱮ ᱦᱳᱭ᱾ ᱟᱨ ᱱᱚᱛᱮ ᱵᱮᱨᱮᱞ ᱛᱮᱦᱚᱸ ᱠᱚ ᱡᱚᱢᱟ ᱵᱮᱨᱮᱞ ᱛᱮ ᱡᱚᱢ ᱞᱮᱠᱷᱟᱱ ᱚᱱᱟ ᱫᱚ ᱟᱹᱰᱤ ᱢᱚᱸᱡᱽ ᱵᱩᱡᱷᱟᱹᱜᱼᱟ᱾ ᱟᱢ ᱥᱮᱛᱟᱜ ᱵᱮᱲᱟ ᱟᱢ ᱚᱱᱟ ᱡᱚᱢ ᱢᱮ ᱵᱮᱨᱮᱞ ᱛᱮ ᱦᱮᱸᱥᱮ
ᱦᱮᱸ
ᱠᱟᱹᱴᱤᱡ ᱵᱩᱞᱩᱝ ᱮᱢ ᱠᱟᱛᱮ ᱠᱟᱹᱴᱤᱡ ᱵᱩᱞᱩᱝ ᱮᱢ ᱠᱟᱛᱮ ᱡᱚᱢ ᱢᱮ ᱞᱟᱡ ᱥᱟᱯᱟᱭ ᱫᱚᱦᱚᱭᱟ ᱟᱨ ᱰᱟᱴᱟ ᱠᱚᱦᱚᱸ ᱟᱹᱰᱤ ᱢᱚᱸᱡᱽ ᱠᱮᱴᱮᱡ ᱜᱮ ᱛᱟᱦᱮᱱᱟ᱾
ᱚ
ᱦᱳᱭ᱾
ᱛᱟᱦᱚᱞᱮ ᱦᱟᱸᱜ ᱠᱷᱟᱱ ᱚᱞ ᱜᱮᱭᱟ ᱦᱟᱸᱜ ᱠᱷᱟᱱ ᱡᱟᱦᱟᱸ ᱵᱤᱱ ᱞᱟᱹᱭ ᱠᱮᱫ ᱠᱟᱱᱟ ᱨᱚᱞ ᱛᱟᱦᱚᱞᱮ ᱚᱱᱟ ᱫᱚ ᱚᱞᱱᱟ᱾ ᱚ ᱚᱱᱟ ᱫᱚ ᱠᱷᱟᱱ ᱢᱟᱭᱟᱝ ᱠᱚᱦᱚᱸ ᱯᱚᱨᱤᱥᱠᱟᱨ ᱫᱚᱦᱚᱭ ᱜᱮᱭᱟ ᱵᱟᱝ
ᱵᱟᱝ ᱜᱚᱝᱠᱮ ᱱᱚᱣᱟ ᱛᱮᱫᱚ ᱢᱟᱭᱟᱝ ᱫᱚ ᱯᱚᱨᱤᱥᱠᱟᱨ ᱫᱚ ᱵᱟᱭ ᱫᱚᱦᱚᱭᱟ ᱦᱳᱭᱥᱮ ᱱᱚᱣᱟ ᱛᱮᱫᱚ ᱞᱟᱡ ᱥᱟᱯᱷᱟᱭ ᱫᱚᱦᱚᱭᱟ ᱟᱨ ᱠᱷᱩᱜ ᱢᱟᱸᱫᱟ ᱠᱚ ᱪᱟᱵᱟᱜᱼᱟ᱾
ᱚ
ᱢᱟᱭᱟᱝ ᱥᱟᱯᱷᱟ ᱞᱟᱹᱜᱤᱫ ᱫᱚ ᱟᱹᱞᱤᱧ ᱞᱤᱧ ᱞᱟᱹᱭᱟᱵᱤᱱ ᱠᱟᱱᱟ ᱮᱸ ᱜᱳᱱᱫᱚᱞ ᱟᱲᱟᱜ ᱵᱤᱱ ᱧᱮᱞ ᱟᱠᱟᱫᱟ ᱜᱳᱱᱫᱚᱞ
ᱦᱮᱸ
ᱦᱳᱭ ᱜᱚᱝᱠᱮ ᱚᱱᱟ ᱢᱟᱭᱟᱝ ᱥᱟᱯᱷᱟ ᱞᱟᱹᱜᱤᱫ ᱫᱚ ᱚᱱᱟ ᱜᱳᱱᱫᱚᱞ ᱟᱲᱟᱜ ᱠᱚᱴᱮᱡ ᱵᱤᱱ ᱦᱮᱸᱥᱮ ᱠᱚᱴᱮᱡ ᱠᱟᱛᱮ ᱚᱱᱟ ᱞᱟᱫ ᱵᱤᱱ
ᱦᱮᱸ
ᱪᱮᱫ ᱦᱚᱸ ᱟᱞᱚᱵᱮᱱ ᱮᱢᱟ ᱵᱩᱞᱩᱝ ᱦᱚᱸ ᱵᱟᱝ ᱟᱨ ᱥᱩᱱᱩᱢ ᱦᱚᱸ ᱵᱟᱝ ᱯᱮᱸᱭᱟᱡᱽ ᱦᱚᱸ ᱵᱟᱝ ᱪᱮᱫ ᱦᱚᱸ ᱟᱞᱚᱵᱤᱱ ᱮᱢᱟ᱾ ᱠᱤᱱᱛᱩ ᱚᱱᱟ ᱠᱚᱴᱮᱡ ᱵᱤᱱ ᱟᱨ ᱥᱟᱨᱡᱚᱢ ᱥᱟᱠᱟᱢ ᱨᱮ ᱞᱟᱫ ᱵᱤᱱ ᱦᱳᱭ ᱥᱮ ᱟᱨ ᱚᱱᱟ ᱞᱟᱫ ᱩᱰᱩᱠ ᱠᱟᱛᱮᱫ ᱚᱱᱟ ᱚᱱᱠᱟ ᱠᱟᱛᱮ ᱜᱮ ᱡᱚᱢ ᱵᱤᱱ ᱚᱱᱟ ᱟᱹᱵᱤᱱ ᱦᱮᱸ ᱯᱮ ᱯᱩᱱ ᱫᱤᱱ ᱵᱤᱱ ᱡᱚᱢ ᱞᱮᱠᱷᱟᱱ ᱜᱮ ᱢᱟᱭᱟᱝ ᱥᱟᱯᱷᱟᱜᱼᱟ ᱮᱠᱫᱚᱢ
ᱦᱩᱸ
ᱮᱠᱫᱚᱢ ᱯᱚᱨᱤᱥᱠᱟᱨ ᱯᱚᱨᱤᱪᱷᱚᱱᱚ ᱦᱩᱭᱩᱜ ᱛᱟᱵᱮᱱᱟ ᱢᱟᱭᱟᱢ
ᱟᱪᱪᱷᱟ ᱟᱪᱪᱷᱟ ᱟᱯᱟ ᱵᱟᱦᱟ ᱵᱮᱱ ᱞᱟᱹᱭ᱾
ᱛᱟᱦᱚᱞᱮ ᱦᱟᱸᱜ ᱠᱷᱟᱱ ᱱᱚᱣᱟ ᱢᱮᱨᱟᱞ ᱡᱚᱫᱚ ᱦᱟᱸᱜ ᱠᱷᱟᱱ ᱚᱠᱟᱞᱮᱠᱟᱜ ᱠᱷᱟᱱ ᱠᱟᱹᱢᱤ ᱨᱮ ᱞᱟᱜᱟᱼᱟ ᱞᱟᱹᱭ ᱵᱮᱱ
ᱟᱪᱪᱷᱟ ᱢᱮᱨᱟᱞ ᱡᱚ ᱚᱱᱟ ᱦᱚᱸ ᱜᱚᱢᱠᱮ ᱚᱱᱠᱟᱜ ᱜᱮ ᱮᱸ ᱞᱟᱡ ᱦᱟᱹᱥᱩ ᱠᱚ ᱪᱟᱵᱟᱜᱼᱟ ᱚᱱᱟ ᱫᱚ ᱵᱚᱦᱚᱜ ᱦᱟᱹᱥᱩ ᱞᱩᱛᱩᱨ ᱨᱮᱦᱚᱸ ᱠᱟᱹᱢᱤ ᱜᱮᱭᱟᱭ ᱦᱳᱭ ᱥᱮ
ᱦᱮᱸ
ᱟᱨ ᱡᱟᱦᱟᱸ ᱠᱚᱨᱮ ᱡᱩᱫᱤᱢ ᱵᱟᱡᱟᱣ ᱠᱚᱜᱼᱟ ᱦᱮᱸᱥᱮ ᱚᱱᱟ ᱨᱮᱱᱟᱜ ᱨᱟᱥ ᱚᱱᱟ ᱡᱚ ᱨᱮᱱᱟᱜ ᱨᱟᱥᱟ ᱛᱮ ᱠᱟᱹᱴᱤᱡ ᱚᱸᱰᱮᱢ ᱧᱩᱨᱩᱣᱟᱜ ᱠᱷᱟᱱ ᱜᱮ ᱚᱱᱟ ᱵᱟᱡᱟᱣ ᱫᱚ ᱢᱤᱫ ᱫᱤᱱ ᱛᱮᱜᱮ ᱨᱚᱦᱚᱲᱚᱜᱼᱟ ᱦᱳᱭ ᱥᱮ ᱦᱳᱭ ᱟᱨ ᱢᱮᱨᱟᱞ ᱨᱮᱱᱟᱜ ᱡᱟᱦᱟᱸ ᱚᱱᱟ ᱰᱟᱹᱨ ᱛᱟᱦᱮᱱᱟ ᱦᱮᱸᱥᱮ ᱚᱱᱟ ᱠᱟᱹᱴᱤᱡ ᱠᱟᱴᱩᱜ ᱞᱮᱠᱟ ᱱᱟᱦᱟᱸ ᱱᱟᱦᱟᱸ ᱰᱟᱹᱨ ᱛᱟᱦᱮᱱᱟ ᱚᱱᱟ ᱰᱟᱹᱨ ᱛᱮ ᱡᱩᱫᱤ ᱟᱹᱵᱤᱱ ᱵᱤᱱ ᱫᱟᱹᱛᱟᱹᱱᱤᱜᱼᱟ
ᱦᱮᱸ
ᱰᱟᱴᱟ ᱟᱹᱰᱤ ᱠᱮᱴᱮᱡ ᱛᱟᱦᱮᱱᱟ᱾
ᱟᱪᱪᱷᱟ
ᱟᱹᱰᱤ ᱠᱮᱴᱮᱡ ᱛᱟᱦᱮᱱᱟ ᱟᱨ ᱟᱹᱰᱤ ᱥᱟᱯᱷᱟ ᱟᱹᱰᱤ ᱥᱟᱯᱟᱜᱼᱟ ᱰᱟᱴᱟ ᱠᱚ
ᱟᱪᱪᱷᱟ ᱚᱱᱟ ᱨᱮᱱᱟᱜ ᱠᱷᱟᱱ ᱜᱚᱢᱠᱮ ᱥᱟᱫ ᱫᱚ ᱠᱷᱟᱱ ᱚᱠᱟ ᱞᱮᱠᱟ ᱟᱹᱭᱠᱟᱹᱜᱼᱟ᱾
ᱟᱪᱪᱷᱟ ᱚᱱᱟ ᱨᱮᱱᱟᱜ ᱥᱟᱫ ᱚᱱᱟ ᱫᱚ ᱠᱟᱹᱴᱤᱡ ᱠᱟᱥᱟᱼᱠᱟᱥᱟ ᱵᱩᱡᱷᱟᱹᱜᱼᱟ ᱢᱮᱱᱠᱷᱟᱱ ᱦᱮᱲᱮᱢ ᱜᱮᱭᱟ ᱠᱟᱹᱴᱤᱡ ᱠᱟᱥᱟᱼᱠᱟᱥᱤ ᱠᱟᱹᱴᱤᱡ ᱦᱮᱲᱮᱢ ᱵᱩᱡᱷᱟᱹᱜᱼᱟ ᱦᱳᱭ ᱥᱮ ᱟᱨ ᱚᱱᱟ ᱢᱮᱨᱟᱞ ᱡᱚ ᱫᱚ ᱡᱚᱠᱷᱚᱱ ᱵᱤᱱ ᱡᱚᱢᱟ ᱠᱟᱹᱴᱤᱡ ᱰᱟ ᱴᱟ ᱨᱮᱵᱮᱱ‌ ᱜᱷᱟᱥᱟᱣᱟ ᱦᱮᱸ ᱥᱮ
ᱦᱮᱸ᱾
ᱠᱟᱹᱴᱤᱡ ᱰᱟᱴᱟ ᱨᱮ ᱜᱷᱟᱥᱟᱣ ᱠᱟᱛᱮᱫ ᱡᱚᱢ ᱵᱤᱱ ᱰᱟᱴᱟ ᱠᱚᱸᱦᱚ ᱥᱟᱯᱷᱟ ᱛᱟᱦᱮᱱᱟ ᱟᱨ ᱚᱱᱟ ᱛᱮᱦᱚᱸ ᱠᱮᱴᱮᱡ ᱛᱟᱦᱮᱱᱟ᱾
ᱚ
ᱚᱱᱟ ᱦᱚᱸ ᱜᱚᱢᱠᱮ ᱱᱚᱝᱠᱟ ᱜᱮ ᱟᱹᱵᱤᱱ ᱚᱱᱟ ᱢᱮᱨᱟᱞ ᱡᱚ ᱥᱮᱛᱟᱜ ᱨᱮ ᱵᱮᱨᱮᱫ ᱠᱟᱛᱮᱫ ᱦᱩᱛᱩ ᱯᱷᱟᱨᱪᱟ ᱠᱟᱛᱮᱫ ᱠᱷᱟᱹᱞᱤ ᱞᱟᱡ ᱨᱮ ᱡᱚᱢ ᱵᱤᱱ
ᱦᱩᱸ᱾
ᱚᱱᱟ ᱛᱮᱦᱚ ᱜᱚᱢᱠᱮ ᱞᱟᱡ ᱠᱚ ᱟᱹᱰᱤ ᱥᱟᱯᱷᱟ ᱫᱚᱦᱚᱭᱟᱭ
ᱚ᱾
ᱦᱳᱭ᱾
ᱱᱚᱸᱰᱮᱜ ᱠᱷᱟᱱ ᱟᱨ ᱡᱮᱢᱚᱱᱟᱜ ᱠᱷᱟᱱ ᱟᱹᱵᱤᱱ ᱵᱤᱱ ᱞᱟᱹᱭ ᱠᱮᱫᱟ ᱠᱷᱟᱱ ᱦᱟᱸᱜ ᱥᱟᱨᱡᱚᱢ ᱪᱷᱟᱞᱟᱜ ᱠᱷᱟᱱ ᱚᱱᱟ ᱫᱚ ᱠᱷᱟᱱ ᱚᱠᱟ ᱞᱮᱠᱟ ᱦᱩᱭᱩᱜᱼᱟ᱾
ᱟᱪᱪᱷᱟ ᱥᱟᱨᱡᱚᱢ ᱪᱷᱟᱞ ᱵᱟᱝ
ᱦᱮᱸ᱾
ᱚᱱᱟ ᱫᱚ ᱟᱸ ᱟᱹᱵᱤᱱ ᱡᱤᱱᱤᱥ ᱯᱚᱛᱤ ᱠᱚ ᱢᱮᱱᱟᱜ ᱠᱚ ᱛᱟᱹᱵᱤᱱ ᱜᱮᱭᱟ᱾ ᱥᱩ‌‌ᱠᱨᱤ ᱰᱟᱹᱝᱨᱤ ᱢᱮᱨᱚᱢ ᱠᱚ
ᱦᱮᱸ ᱢᱮᱱᱟᱜ ᱠᱚ ᱜᱮᱭᱟ ᱩᱱᱠᱩ ᱫᱚ
ᱦᱳᱭ ᱛᱚ ᱩᱱᱠᱩ ᱡᱚᱠᱷᱚᱱ ᱩᱱᱠᱩ ᱠᱚ ᱨᱩᱣᱟᱹᱜᱼᱟ ᱦᱳᱭ ᱥᱮ
ᱦᱮᱸ᱾
ᱨᱩᱣᱟᱹᱜᱼᱟ ᱠᱤᱝᱵᱟ ᱡᱚᱠᱷᱚᱱ ᱵᱟᱝᱠᱚ ᱡᱚᱢᱟ ᱪᱮᱫ ᱦᱚᱸ
ᱦᱮᱸ᱾
ᱛᱚ ᱟᱹᱵᱤᱱ ᱥᱟᱨᱡᱚᱢ ᱪᱷᱟᱞ ᱢᱤᱫ ᱫᱤᱱ ᱟᱹᱵᱤᱱ ᱫᱚᱦᱚ ᱠᱟᱜ ᱵᱤᱱ ᱢᱤᱫ ᱵᱟᱹᱞᱛᱤ ᱫᱟᱜ ᱨᱮ ᱦᱮᱸᱥᱮ
ᱦᱮᱸ᱾
ᱛᱟᱦᱚᱞᱮ ᱚᱱᱟ ᱢᱤᱫ ᱢᱤᱫ ᱫᱤᱱ ᱫᱚᱦᱚ ᱠᱟᱛᱮᱜ ᱛᱟᱦᱚᱞᱮ ᱫᱚᱥᱟᱨ ᱫᱤᱱ ᱦᱤᱞᱚᱜ ᱥᱮᱛᱟᱜ ᱯᱟᱭᱟᱨ ᱨᱮ ᱚᱱᱟ ᱟᱹᱵᱤᱱ ᱧᱩ ᱮᱢᱟ ᱠᱚᱵᱤᱱ ᱠᱚᱢ ᱠᱚᱢ ᱠᱟᱛᱮᱜ ᱧᱩ ᱟᱠᱚ ᱵᱤᱱ ᱦᱮᱸᱥᱮ ᱛᱟᱦᱚᱞᱮ ᱩᱱᱠᱩ ᱡᱚᱫᱤ ᱠᱚ ᱨᱩᱣᱟᱹᱜ ᱠᱟᱱᱟ ᱠᱤᱢᱵᱟ ᱩᱱᱠᱩ ᱡᱟᱦᱟᱸ ᱞᱮᱠᱟ ᱠᱚ ᱵᱩᱡᱷᱟᱹᱣ ᱮᱫᱟ ᱩᱱᱠᱩ ᱵᱷᱟᱜᱮ ᱟᱠᱚ ᱵᱟᱨ ᱫᱤᱱ ᱛᱮᱜᱮ ᱠᱚ ᱵᱷᱟᱜᱮᱜᱼᱟ᱾
ᱚᱸ ᱟᱹᱰᱤᱼᱟᱹᱰᱤ ᱱᱟᱯᱟᱭ ᱨᱟᱱ ᱠᱟᱱ ᱜᱮᱭᱟ ᱛᱟᱦᱚᱞᱮ ᱚᱱᱟ ᱨᱟᱱ
ᱦᱮᱸ ᱟᱪᱪᱷᱟ ᱜᱚᱢᱠᱮ ᱤᱧ ᱟᱹᱞᱤᱧ ᱞᱤᱧ ᱞᱟᱹᱭ ᱫᱟ ᱟᱸ ᱟᱯᱮ ᱚᱱᱛᱮ ᱛᱮ ᱟᱸ ᱵᱟᱡᱟᱜ ᱜᱮᱭᱟ ᱠᱚ ᱡᱟᱦᱟᱸᱭ ᱵᱟᱡᱟᱣ ᱠᱤᱢᱵᱟ ᱞᱚᱴᱚᱡ ᱠᱚ
ᱦᱮᱸᱻᱦᱮᱸᱻ ᱦᱮᱸ ᱚᱱᱟ ᱫᱚ ᱠᱷᱟᱱ ᱜᱚᱴᱟ ᱜᱮᱛᱚ ᱦᱩᱭ ᱜᱚᱫᱚᱜ ᱜᱮᱭᱟ ᱠᱷᱟᱱ ᱚᱠᱟᱨᱮ ᱪᱮᱫ ᱦᱩᱭᱩᱜᱼᱟ ᱚᱱᱟ ᱫᱚ ᱠᱷᱟᱱ ᱵᱟᱝ ᱵᱚᱱ ᱞᱟᱹᱭ ᱫᱟᱲᱮᱭᱟᱜᱼᱟ ᱥᱮ
ᱦᱳᱭ᱾
ᱦᱮᱸ᱾
ᱛᱟᱦᱚᱞᱮ ᱚᱱᱟ ᱞᱟᱹᱜᱤᱫ ᱦᱚᱸ ᱢᱮᱱᱟᱜᱼᱟ ᱚᱱᱟ ᱞᱟᱹᱜᱤᱫ ᱵᱟᱨᱭᱟ ᱢᱮᱱᱟᱜᱼᱟ ᱢᱤᱫᱴᱮᱱ ᱦᱩᱭᱩᱜ ᱠᱟᱱᱟ ᱯᱚᱡᱚ ᱪᱷᱟᱞ ᱦᱳᱭ ᱥᱮ
ᱦᱮᱸᱻ
ᱟᱨ ᱢᱤᱫᱴᱟᱝ ᱦᱩᱭᱩᱜ ᱠᱟᱱᱟ ᱦᱟᱱᱮ ᱟᱸᱜᱩᱨ ᱞᱮᱠᱟ ᱡᱚᱜᱼᱟ ᱧᱮᱞ ᱠᱟᱜ ᱜᱮᱭᱟ ᱵᱤᱱ ᱥᱮ
ᱦᱮᱸᱻᱦᱮᱸ᱾
ᱦᱳᱭ ᱯᱚᱡᱚ ᱯᱚᱡᱚ ᱪᱷᱟᱞ ᱦᱚᱸ ᱯᱚᱡᱚ ᱪᱷᱟᱞ ᱚᱱᱟ ᱟᱹᱜᱩ ᱠᱟᱛᱮᱜ ᱚᱱᱟ ᱯᱩᱭᱞᱳ ᱦᱮᱰᱮᱡ ᱵᱤᱱ ᱦᱮᱸᱥᱮ,
ᱦᱮᱸ
ᱦᱮᱰᱮᱡ ᱠᱟᱛᱮ ᱠᱚᱴᱮᱡ ᱜᱮᱡᱮᱨ ᱵᱤᱱ ᱦᱳᱭᱥᱮᱼᱼ ᱛᱟᱦᱚᱞᱮ ᱚᱱᱟᱵᱤᱱ ᱫᱚᱦᱚ ᱠᱮᱫᱟ ᱟᱨ ᱡᱟᱦᱟᱸ ᱟᱜᱩᱨ ᱞᱮᱠᱟᱼᱼ ᱮᱡᱚᱜᱼᱟ ᱚᱱᱟ ᱨᱮᱱᱟᱜ ᱨᱮᱦᱮᱫ ᱠᱟᱹᱴᱤᱡ ᱢᱚᱴᱟ ᱧᱚᱜ ᱜᱮᱭᱟ ᱦᱳᱭᱥᱮ ᱚᱱᱟ ᱵᱤᱱ ᱟᱹᱜᱩ ᱠᱮᱫᱟ ᱚᱱᱟ ᱫᱚᱵᱤᱱᱼᱼ ᱠᱚᱴᱮᱡ ᱜᱮᱡᱮᱨ ᱠᱮᱫᱟ ᱛᱟᱯᱚᱨ ᱚᱱᱟ ᱛᱮᱛᱮᱵᱤᱱ ᱥᱤᱯᱤ ᱢᱮᱥᱟᱭᱟ᱾
ᱦᱮᱸ
ᱥᱤᱯᱤ ᱢᱮᱥᱟ ᱠᱟᱛᱮ ᱚᱱᱟᱢ ᱢᱤᱫ ᱥᱟᱶᱛᱮ ᱢᱮᱥᱟ ᱠᱟᱛᱮᱼᱼ